ᱦᱮᱞᱳ ᱟᱡᱚᱢᱚᱜ ᱠᱟᱱᱟ
ᱚᱻ ᱟᱡᱚᱢᱚᱜ ᱠᱟᱱᱟ
ᱟᱢᱟ-ᱜ ᱨᱳᱞ ᱠᱟᱱᱟ
ᱫᱟᱠᱟᱢ ᱡᱚᱢ ᱠᱮᱜ-ᱟ
ᱟᱶᱨᱤᱭᱟ ᱫᱟᱠᱟ ᱟᱹᱶᱨᱤ ᱤᱥᱤᱱᱚᱜ ᱛᱟᱞᱮᱭᱟ
ᱚ
ᱢᱤᱫ ᱫᱷᱟᱣ ᱫᱚ ᱢᱤᱫ ᱫᱷᱟᱣ ᱫᱚᱞᱮ ᱡᱚᱢ ᱠᱟᱜ-ᱟ ᱨᱩᱴᱤ ᱞᱮ ᱡᱚᱢ ᱠᱮᱜ-ᱟ ᱥᱮᱛᱟᱜ ᱨᱮ
ᱚ ᱟᱯ ᱨᱩᱴᱤ ᱠᱟᱫᱟ ᱪᱮᱫ ᱨᱮᱱᱟᱜ
ᱚ ᱱᱤᱛᱚᱜ ᱫᱚ ᱫᱚᱥᱴᱟ ᱥᱮᱫ ᱞᱮ ᱡᱚᱢᱟ ᱦᱟᱜ ᱫᱟᱜ ᱢᱟᱹᱲᱤ
ᱟᱨ ᱰᱤᱩᱰᱩ ᱫᱚ ᱛᱤᱨᱮᱢ ᱪᱟᱞᱟᱜ-ᱟ
ᱪᱟᱞᱟᱜ ᱤᱧ ᱱᱟᱦᱟᱜ ᱥᱟᱲᱮ ᱫᱚᱥᱴᱟ ᱮᱜᱟᱨᱚᱴᱟ ᱥᱮᱫ
ᱪᱷᱩᱴᱤ ᱫᱚ
ᱪᱷᱩᱴᱤ ᱫᱩ ᱵᱟᱡᱮ ᱠᱷᱟᱱ ᱜᱟᱹᱭ
ᱦᱩ
ᱥᱤᱫᱩ ᱨᱮ ᱰᱚᱠᱚᱢ ᱰᱚᱠᱚᱢ ᱜᱷᱚᱱᱴᱟ ᱥᱤᱛᱩᱝ ᱨᱮ ᱰᱚᱯᱚᱝ ᱰᱚᱯᱚᱝ ᱛᱟᱲᱟᱢ ᱦᱩᱭᱩᱜ ᱛᱤᱧᱟᱹ
ᱛᱤᱱᱟᱹᱜ ᱰᱷᱮᱨ ᱛᱟᱲᱟᱢ
ᱤᱧ ᱫᱚ ᱪᱷᱚ ᱠᱤᱞᱳᱢᱤᱴᱟᱨᱤᱧ ᱛᱟᱲᱟᱢᱟ ᱦᱤᱡᱩᱜ ᱥᱮᱱᱚᱜ ᱥᱮᱱᱚᱜ ᱟᱹᱧ ᱛᱤᱱ ᱠᱤᱞᱳᱢᱤᱴᱟᱨ ᱟᱨ ᱦᱤᱡᱩᱜ ᱟᱹᱧ ᱛᱤᱱ ᱠᱤᱞᱳᱢᱤᱴᱟᱨ ᱵᱟᱥ ᱪᱟᱵᱟᱭᱮᱱᱟ ᱤᱧᱟᱜᱫᱚ ᱟᱨ ᱟᱨ ᱢᱤᱫ ᱦᱚᱲ ᱫᱚ ᱦᱮᱸ
ᱦᱩᱸ ᱪᱮᱫ ᱮᱢ ᱞᱟᱹᱭᱟᱢ
ᱟᱨ ᱢᱤᱫ ᱦᱚᱲ ᱫᱚ ᱱᱚᱛᱮ ᱠᱷᱚᱱᱮ ᱪᱟᱞᱟᱜᱼᱟ ᱩᱱᱤ ᱫᱚ ᱯᱟᱸᱪ ᱠᱤᱞᱳᱢᱤᱴᱟᱨᱮ ᱪᱟᱞᱟᱜᱼᱟ
ᱦᱮᱸ
ᱟᱨ ᱦᱟᱱᱛᱮ ᱠᱷᱚᱱᱟᱜ ᱯᱟᱸᱪ ᱠᱤᱞᱳᱢᱤᱴᱟᱨ ᱨᱮ ᱨᱩᱣᱟᱹᱲ ᱦᱤᱡᱩᱜᱼᱟ᱾
ᱦᱩᱸ ᱫᱚᱥ ᱠᱤᱞᱳᱢᱤᱴᱟᱨ ᱩᱱᱟᱹᱜ ᱡᱷᱟᱞ
ᱥᱳᱞᱳ ᱠᱤᱞᱳᱢᱤᱴᱟᱨ
ᱟᱢ ᱫᱚ ᱠᱚᱢ ᱜᱮᱭᱟ ᱟᱡᱫᱚ ᱰᱷᱹᱮᱨ ᱦᱟᱞᱳ ᱪᱟᱡᱚᱜ ᱠᱟᱱᱟ ᱦᱟᱞᱳ